ᱦᱳᱭ ᱢᱟᱱᱮ ᱟᱹᱞᱤᱧᱟᱜ ᱨᱚᱲ ᱮᱢ ᱟᱸᱡᱚᱢᱮᱜᱼᱟ ᱥᱮ ᱵᱟᱝ?
ᱦᱮᱸ ᱦᱮᱸ ᱟᱸᱡᱚᱢᱮᱜᱼᱟ ᱞᱤᱧ, ᱟᱵᱤᱱ ᱵᱤᱱ ᱟᱸᱡᱚᱢᱮᱜᱼᱟ?
ᱦᱮᱸ ᱟᱸᱡᱚᱢᱮᱜᱼᱟ ᱞᱤᱧ।
ᱦᱮᱸ ᱡᱚᱦᱟᱨ ᱜᱮ।
ᱦᱮᱸ?
ᱡᱚᱦᱟᱨ ᱜᱮ ᱫᱟ।
ᱦᱳᱭ ᱡᱚᱦᱟᱨ ᱜᱮ।
ᱟᱪᱪᱷᱟ ᱟᱪᱪᱷᱟ ᱦᱮᱸ ᱛᱚ। ᱚᱲᱟᱜ ᱠᱚᱨᱮᱫ ᱫᱚ ᱪᱮᱫ ᱠᱚᱯᱮ ᱪᱤᱠᱟᱹ ᱵᱟᱲᱟᱭᱮᱫᱟ?
ᱱᱤᱛᱚᱜ ᱫᱚ ᱦᱟᱸᱜ ᱪᱤᱠᱟᱹ ᱜᱮ ᱵᱟᱝ। ᱨᱚᱦᱚᱭ ᱱᱤᱛᱚᱜ ᱫᱚ ᱨᱚᱦᱚᱭ ᱵᱟᱲᱟᱭ ᱦᱩᱭᱩᱜ ᱠᱟᱱᱟ ᱦᱩᱲᱩ ᱠᱚ।
ᱟᱪᱪᱷᱟ ᱟᱪᱪᱷᱟ ᱦᱮᱸᱛᱚ। ᱵᱮᱥ ᱵᱟᱲᱟ ᱜᱮᱭᱟ ᱛᱚ ᱛᱟᱦᱟᱞᱮ ᱚᱲᱟᱜ ᱨᱮᱫᱚ?
ᱦᱳᱭ ᱵᱮᱥ ᱵᱟᱲᱟ ᱜᱮ᱾
ᱟᱵᱤᱱ ᱫᱚ ᱚᱠᱟ ᱞᱮᱠᱟ ᱢᱮᱱᱟᱜ ᱵᱤᱱᱟ?
ᱟᱹᱞᱤᱧ ᱦᱟᱸᱜ ᱢᱚᱴᱟᱢᱩᱴᱤ ᱪᱟᱸᱫᱚ ᱵᱚᱸᱜᱟᱣᱟᱜ ᱫᱟᱭᱟ ᱛᱮ ᱦᱟᱸᱜ ᱛᱚ ᱵᱷᱟᱜᱮ ᱜᱮ ᱢᱮᱱᱟᱜ ᱞᱤᱧᱟᱹ।
ᱟᱪᱪᱷᱟ ᱦᱮᱸ ᱛᱚ।
ᱟᱵᱮᱱ ᱜᱮ ᱦᱟᱸᱜ ᱪᱮᱫ ᱞᱮᱠᱟ? ᱥᱮ ᱚᱲᱟᱜ ᱦᱚᱲ ᱨᱮᱱ ᱦᱚᱸ ᱪᱮᱫ ᱞᱮᱠᱟ ᱢᱮᱱᱟᱜ ᱠᱚᱣᱟ?
ᱟᱹᱞᱤᱧ ᱦᱚᱸ ᱵᱮᱥ ᱫᱚ ᱵᱮᱥ ᱜᱮᱭᱟᱞᱤᱧ। ᱟᱨ ᱚᱲᱟᱜ ᱦᱚᱲ ᱦᱚᱸ ᱪᱟᱸᱫᱳ ᱵᱚᱸᱜᱟᱦᱟᱜ ᱫᱟᱭᱟ ᱫᱩᱞᱟᱹᱲ ᱛᱮ, ᱱᱤᱭᱟᱹ ᱥᱚᱢᱚᱭ ᱫᱚ ᱵᱮᱥ ᱼᱼ ᱵᱟᱲᱟ ᱜᱮᱭᱟ ᱞᱮ ᱡᱷᱚᱛᱚ ᱦᱚᱲ ᱜᱮ᱾
ᱦᱩᱸ᱾ ᱛᱟᱦᱟᱞᱮ ᱦᱳᱲᱳ ᱠᱚᱫᱚ ᱯᱮ, ᱦᱳᱲᱳ ᱠᱚᱯᱮ ᱨᱚᱦᱚᱭ ᱵᱟᱲᱟᱜ ᱜᱮᱭᱟ ᱥᱮ ᱵᱟᱝᱜᱮ?
ᱦᱮᱸ ᱦᱮᱸ ᱨᱚᱦᱚᱭ ᱫᱚᱞᱮ ᱟᱨᱟᱢᱵᱚ ᱟᱠᱟᱫ ᱜᱮᱭᱟ᱾ ᱵᱟᱝ ᱫᱚ ᱵᱟᱝ ᱜᱮ᱾ ᱟᱫᱚ ᱢᱟᱱᱮ ᱯᱩᱨᱟᱹᱣ ᱫᱚ ᱟᱹᱣᱨᱤ ᱞᱮ ᱯᱩᱨᱟᱹᱣ ᱪᱟᱵᱟᱭᱟ᱾ ᱠᱤᱪᱷᱩ ᱫᱤᱱ ᱢᱟᱲᱟᱝ ᱜᱮ ᱼᱼ ᱟᱨ ᱛᱚᱞᱟ ᱠᱚᱠᱚ ᱜᱤᱰᱤ ᱦᱩᱭᱱᱟ᱾ ᱟᱨ ᱞᱟᱦᱟᱛᱮ ᱡᱟᱦᱟᱸ ᱠᱚ ᱜᱤᱰᱤ ᱦᱩᱭ ᱠᱟᱱᱟ, ᱚᱱᱟ ᱠᱚᱫᱚ ᱱᱟᱜ ᱨᱚᱦᱚᱲ ᱼᱼ ᱨᱚᱦᱚᱭ ᱨᱮᱱᱟᱜ ᱩᱯᱚᱡᱩᱠᱛᱚ ᱦᱩᱭ ᱠᱟᱱᱟ᱾ ᱛᱚ ᱚᱱᱟ ᱠᱚᱫᱚ ᱨᱚᱦᱚᱭ ᱦᱩᱭᱩᱜ ᱠᱟᱱ ᱜᱮᱭᱟ᱾
ᱛᱟᱦᱚᱞᱮ ᱟᱯᱮᱥᱮᱱ ᱫᱚ ᱦᱟᱸᱜ ᱤᱭᱟᱹ ᱰᱟᱹᱝᱨᱤ ᱱᱟᱦᱮᱞ, ᱥᱮ ᱦᱟᱸᱜ ᱴᱮᱠᱴᱟᱨ ᱛᱮᱯᱮ ᱥᱤ ᱵᱟᱲᱟᱭ ᱜᱮᱭᱟ?
ᱟᱞᱮ ᱫᱚ ᱴᱨᱟᱠᱴᱟᱨ ᱛᱮᱦᱚᱸᱞᱮ ᱥᱤ ᱜᱮᱭᱟᱞᱮ, ᱟᱨ ᱰᱟᱹᱝᱨᱤ ᱱᱟᱦᱮᱞ ᱼᱼ ᱛᱮᱦᱚᱸ᱾ ᱟᱫᱚ ᱱᱤᱭᱟᱹ ᱥᱚᱢᱚᱭ ᱫᱚᱛᱚ ᱼᱼ ᱟᱫᱚ ᱩᱱᱫᱤᱱ ᱞᱮᱠᱟ ᱫᱚ ᱱᱮᱛᱟᱨ ᱫᱚ ᱵᱟᱠᱚ ᱠᱷᱟᱴᱟᱜ ᱞᱟᱹᱜᱤᱫᱚᱜ ᱠᱟᱱᱟ ᱠᱚ᱾ ᱟᱫᱚ ᱢᱮᱱᱟᱜ ᱛᱚ ᱢᱮᱱᱟᱜ ᱠᱚ ᱛᱟᱠᱚ ᱨᱮᱦᱚᱸ ᱼᱼ ᱡᱷᱚᱛᱚ ᱦᱚᱲ ᱜᱮ ᱠᱚᱢ ᱵᱮᱥᱤ ᱫᱚ ᱴᱨᱟᱠᱴᱟᱨ ᱛᱮᱜᱮ ᱠᱚ ᱥᱤ ᱦᱚᱪᱚ ᱫᱟᱲᱮᱜ ᱠᱟᱱᱟ᱾ ᱡᱟᱦᱟᱸᱭ ᱫᱚ ᱫᱟᱲᱮᱜ ᱠᱟᱱᱟ ᱴᱨᱟᱠᱴᱟᱨ ᱼᱼ ᱛᱮ ᱥᱤ ᱦᱚᱪᱚᱭᱮᱫᱟ᱾ ᱡᱟᱦᱟᱸᱭ ᱫᱚ ᱵᱟᱭ ᱫᱟᱲᱮᱜ ᱠᱟᱱᱟ, ᱩᱱᱤ ᱫᱚ ᱱᱟᱦᱮᱞ ᱛᱮᱜᱮ ᱠᱚ ᱥᱤ ᱵᱟᱲᱟᱭ ᱟᱠᱚ᱾ ᱟᱯᱮ ᱠᱚ ᱥᱮᱫ ᱜᱮ ᱚᱠᱟ ᱞᱮᱠᱟ?
ᱟᱞᱮ ᱥᱮᱱ ᱦᱚᱸ ᱚᱱᱠᱟ ᱜᱮ ᱦᱟᱸᱜ᱾ ᱡᱚᱠᱷᱚᱱ ᱡᱟᱦᱟᱸᱭ ᱠᱚᱨᱮ ᱢᱮᱱᱟᱜ ᱠᱚᱣᱟ ᱦᱟᱸᱜ ᱰᱟᱹᱝᱨᱤ ᱱᱟᱦᱮᱞ ᱩᱱᱠᱩ ᱫᱚ ᱦᱟᱸᱜ᱾ ᱚᱱᱠᱟ ᱠᱚ ᱦᱟᱸᱜ ᱥᱤ ᱦᱚᱪᱚᱭᱟᱠᱚ ᱟᱨ ᱡᱟᱦᱟᱸᱭ ᱠᱚ ᱴᱨᱟᱠᱴᱟᱨ ᱦᱟᱸᱜ ᱵᱟᱹᱱᱩᱜ ᱛᱟᱠᱚᱣᱟ, ᱩᱱᱠᱩ ᱫᱚ ᱴᱨᱟᱠᱴᱟᱨ ᱛᱮᱠᱚ ᱥᱤ ᱵᱟᱲᱟ ᱦᱚᱪᱚᱭᱟ᱾
ᱟᱪᱪᱷᱟ ᱟᱪᱪᱷᱟ ᱦᱮᱸ ᱛᱚ᱾
ᱟᱫᱚ ᱟᱞᱮ ᱥᱮᱱ ᱫᱚ ᱦᱟᱸᱜ, ᱡᱟᱹᱥᱛᱤ ᱥᱟᱨᱫᱤ ᱧᱚᱜ ᱠᱟᱱ ᱜᱮᱭᱟ ᱱᱤᱛᱚᱜ ᱫᱚ ᱦᱟᱸᱜ᱾ ᱟᱨ ᱼᱼ ᱫᱚᱥ ᱯᱚᱱᱨᱚ ᱫᱤᱱ ᱠᱷᱟᱱ ᱜᱮ ᱦᱟᱸᱜ, ᱡᱷᱚᱛᱚ ᱦᱚᱲᱠᱚ ᱪᱟᱵᱟᱭ ᱜᱮᱭᱟ ᱦᱟᱸᱜ᱾
ᱟᱪᱪᱷᱟ ᱟᱪᱪᱷᱟ᱾ ᱛᱟᱦᱚᱞᱮ ᱵᱷᱟᱜᱮ ᱜᱮ ᱥᱮᱨᱢᱟ ᱡᱟᱹᱲᱤ ᱠᱚ ᱫᱚ ᱵᱷᱟᱜᱮ ᱜᱮ ᱯᱮ ᱧᱟᱢ ᱼᱼ
ᱦᱮᱸ ᱛᱚᱵᱩ ᱦᱟᱸᱜ ᱵᱟᱹᱲᱤ ᱦᱟᱸᱜ ᱟᱹᱰᱤ ᱫᱤᱱ ᱠᱷᱚᱡ ᱜᱮ ᱫᱟᱜ ᱵᱟᱲᱟᱭᱮᱫ ᱟᱭ ᱦᱟᱸᱜ᱾ ᱡᱟᱦᱟᱸᱭ ᱠᱚᱣᱟᱜ ᱡᱟᱹᱥᱛᱤ ᱠᱷᱮᱛ ᱨᱮᱱᱟᱜ ᱠᱷᱮᱛ ᱵᱟᱹᱫᱽ ᱢᱮᱱᱟᱜ ᱛᱟᱠᱚᱣᱟ᱾ ᱩᱱᱠᱩ ᱫᱚ ᱦᱟᱸᱜ ᱼᱼ ᱫᱚᱥ ᱯᱚᱱᱨᱚ ᱫᱤᱱ ᱞᱟᱜᱟᱣ ᱟᱠᱚᱣᱟ ᱟᱨ ᱵᱟᱝ ᱦᱟᱸᱜ ᱦᱚᱲᱟᱜ ᱫᱚ ᱩᱱᱠᱩ ᱫᱚ ᱦᱟᱸᱜ ᱞᱚᱜᱚᱱ ᱠᱚ ᱪᱟᱵᱟᱭᱟ ᱦᱟᱸᱜ᱾
ᱟᱪᱪᱷᱟ ᱟᱪᱪᱷᱟ ᱦᱮᱸ ᱛᱚ᱾ ᱟᱫᱚ ᱱᱚ-ᱚᱭ ᱱᱚᱝᱠᱟ ᱜᱮ ᱟᱞᱮ ᱥᱮᱫ ᱦᱚᱸ ᱥᱮᱨᱢᱟ ᱡᱟᱹᱲᱤ ᱫᱚ ᱵᱷᱟᱜᱮ ᱫᱚ ᱵᱷᱟᱜᱮ ᱫᱚ ᱵᱷᱟᱜᱣ ᱜᱮ ᱨᱮᱦᱚ, ᱱᱤᱭᱟᱹ ᱥᱚᱢᱚᱭ ᱫᱚ ᱵᱟᱭ ᱡᱟᱹᱲᱤ ᱵᱟᱲᱟᱭᱟᱜᱼᱟ᱾ ᱡᱟᱭᱦᱳᱠ ᱚᱱᱟ ᱥᱮᱛᱟᱜ ᱵᱮᱲᱟ ᱴᱩᱠᱩᱭ ᱡᱚᱨᱚᱭᱮᱫᱟ ᱡᱟᱦᱟᱸ ᱛᱤᱱᱟᱹᱜ ᱴᱩᱠᱩ ᱜᱮ ᱚᱱᱟ ᱛᱮᱫᱚ ᱪᱮᱫ ᱦᱚᱸ ᱵᱟᱝ ᱦᱩᱭᱩᱜᱼᱟ ᱟᱨ ᱫᱤᱱ ᱥᱟᱨᱟ ᱫᱚ ᱥᱤᱛᱩᱝ ᱮᱜᱼᱟᱭ᱾ ᱟᱫᱚ ᱚᱱᱠᱟ ᱜᱮ ᱟᱫᱚ ᱟᱞᱮ ᱫᱚ ᱡᱮᱦᱮᱛᱩ ᱱᱚᱼᱚᱭ ᱜᱟᱰᱟ ᱠᱚ ᱵᱟᱸᱫᱷ ᱠᱚ ᱢᱮᱱᱟᱜ ᱛᱟᱞᱮᱭᱟ ᱛᱚ ᱟᱫᱚ ᱚᱱᱟ ᱠᱚᱫᱚ ᱢᱟᱱᱮ ᱡᱮ ᱥᱮᱨᱢᱟ ᱡᱟᱹᱲᱤ ᱟᱥᱟ ᱨᱮᱜᱮᱞᱮ ᱛᱟᱦᱮᱸᱱ ᱠᱟᱱᱟ ᱱᱚᱝᱠᱟ ᱫᱚ ᱵᱟᱝᱜᱮ ᱫᱟᱜ ᱫᱚᱞᱮ ᱧᱟᱢ ᱫᱚᱞᱮ ᱧᱟᱢᱮᱫ ᱜᱮᱭᱟ᱾
ᱟᱪᱪᱷᱟ᱾ ᱛᱟᱦᱚᱞᱮ ᱟᱯᱮ ᱥᱮᱱ ᱫᱚ ᱦᱟᱸᱜ ᱵᱤᱨᱵᱩᱨᱩ ᱠᱚ ᱦᱟᱸᱜ ᱢᱮᱱᱟᱜ ᱜᱮᱭᱟ ᱥᱮ ᱵᱟᱝᱜᱮ?
ᱦᱮᱸ ᱦᱮᱸ ᱵᱤᱨᱵᱩᱨᱩ ᱠᱚᱫᱚ ᱢᱮᱱᱟᱜ ᱜᱮᱭᱟ ᱟᱞᱮ ᱫᱚ ᱵᱤᱨ ᱫᱤᱥᱚᱢ ᱜᱮᱞᱮ ᱞᱟᱹᱭᱚᱜ ᱟᱞᱮ᱾ ᱛᱚ ᱵᱤᱨ ᱢᱟᱱᱮ ᱛᱟᱞᱟᱢᱟᱞᱟ ᱨᱮᱞᱮ ᱢᱮᱱᱟᱜ ᱞᱮᱭᱟ ᱚᱱᱠᱟ ᱫᱚ ᱵᱟᱝ ᱮᱠᱫᱚᱢ ᱯᱩᱨᱟᱹ ᱡᱟᱯᱟ ᱩᱛᱟᱹᱨ ᱨᱮ ᱢᱮᱱᱟᱜ ᱞᱮᱭᱟ ᱟᱨᱠᱤ᱾ ᱢᱩᱪᱟᱹᱫ ᱯᱟᱦᱴᱟ ᱨᱮ
ᱟᱪᱪᱷᱟ ᱛᱟᱦᱚᱞᱮ ᱚᱱᱛᱮ ᱫᱚ ᱦᱟᱸᱜ ᱟᱯᱮ ᱥᱮᱱ ᱟᱞᱮ ᱥᱮᱱ ᱫᱚ ᱦᱟᱸᱜ ᱟᱞᱮ ᱵᱤᱨ ᱵᱩᱨᱩ ᱠᱚᱫᱚ ᱠᱟᱹᱴᱤᱡ ᱦᱟᱸᱜ ᱥᱟᱺᱜᱤᱧ ᱧᱚᱜ ᱜᱮᱭᱟ ᱾ ᱢᱚᱴᱟᱢᱚ ᱪᱟᱞᱟᱜ ᱞᱟᱜᱟᱜᱼᱟ ᱫᱩ ᱟᱲᱟᱭ ᱠᱤᱞᱳᱢᱤᱴᱟᱨ ᱞᱮᱠᱟ ᱦᱟᱸᱜ᱾
ᱟᱪᱪᱷᱟ ᱟᱪᱪᱷᱟ ᱦᱮᱸ ᱛᱚ᱾
ᱛᱟᱦᱞᱮ ᱟᱯᱮ ᱥᱮᱱ ᱫᱚ ᱦᱟᱸᱜ ᱵᱤᱨᱵᱩᱨᱩ ᱠᱚ ᱦᱟᱸᱜ ᱥᱩᱨ ᱧᱚᱜ ᱜᱮᱭᱟ ᱛᱟᱦᱞᱮ ᱪᱮᱫ ᱞᱮᱠᱟ ᱦᱟᱸᱜ ᱚᱱᱛᱮ ᱫᱚ ᱦᱟᱸᱜ ᱡᱟᱦᱟᱸ ᱠᱚ ᱢᱮᱛᱟ ᱠᱚ ᱠᱟᱱᱟ ᱠᱚ ᱡᱤᱭᱟᱹᱞᱤ ᱠᱚ ᱦᱟᱸᱜ ᱢᱟᱱᱮ ᱵᱚᱞᱛᱮ ᱜᱮᱞᱮ ᱦᱟᱹᱛᱤ ᱥᱩᱠᱨᱤ ᱠᱚᱞᱟᱹᱭ ᱠᱚ ᱪᱮᱫ ᱞᱮᱠᱟ ᱚᱱᱛᱮ ᱫᱚ ᱟᱯᱮᱥᱮᱱ ᱫᱚ ᱦᱟᱸᱜ?
ᱦᱮᱸ ᱦᱮᱸ ᱵᱮᱥ ᱵᱷᱟᱜᱮ ᱜᱮᱞᱮ ᱧᱟᱢ ᱵᱟᱲᱟ ᱠᱚᱣᱟ ᱟᱞᱮ ᱫᱚ ᱛᱚᱨᱚᱡ ᱠᱚ ᱟᱨ ᱠᱩᱞᱟᱹᱭ ᱠᱚ ᱟᱞᱮ ᱫᱚ ᱫᱤᱱ ᱥᱟᱨᱜᱮ ᱱᱩᱠᱩ ᱫᱚᱠᱚ ᱛᱟᱦᱮᱸᱱ ᱜᱮᱭᱟ ᱛᱚ ᱵᱤᱨ ᱠᱚᱨᱮ ᱛᱚ᱾ ᱟᱨ ᱱᱚᱜᱚᱭ ᱱᱤᱛᱚᱜ ᱥᱚᱢᱚᱭ ᱫᱚ ᱱᱚᱜᱚᱭ ᱨᱚᱦᱚᱭ ᱵᱚᱦᱚᱭ ᱦᱩᱭ ᱠᱟᱱᱟ ᱟᱨ ᱠᱤᱪᱷᱩ ᱫᱤᱱ ᱢᱟᱲᱟᱝ ᱠᱤᱪᱷᱩ ᱫᱤᱱ ᱯᱚᱨᱮ ᱠᱷᱟᱱ ᱜᱮ ᱟᱫᱚ ᱟᱨᱠᱤ ᱨᱚᱦᱚᱭ ᱦᱩᱭᱩᱜᱟ ᱡᱮᱢᱱᱤ ᱦᱩᱲᱩ ᱠᱚ ᱜᱟ ᱜᱟᱪᱷᱤ ᱭᱟ ᱛᱟᱨᱯᱚᱨᱮ ᱱᱚᱭ ᱜᱮᱞᱮ ᱥᱚᱢᱚᱭ ᱴᱩᱠᱩ ᱜᱮ ᱫᱚᱢᱮ ᱢᱚᱬᱮ ᱠᱚᱠᱚ ᱦᱤᱨᱤ ᱞᱮᱭᱟ ᱠᱚ ᱟᱞᱮ ᱫᱚ᱾ ᱟᱴ ᱫᱚᱢᱮ ᱱᱚᱛᱮ ᱫᱚ ᱚᱱᱠᱟ ᱜᱮ ᱟᱹᱰᱤ ᱠᱚᱥᱴᱚ ᱠᱟᱛᱮ ᱦᱚᱲ ᱫᱚᱠᱚ ᱪᱟᱥ ᱵᱟᱥ ᱵᱟᱲᱟᱭ ᱜᱮᱭᱟ ᱠᱚ ᱱᱤᱭᱟᱹ ᱥᱚᱢᱚᱭ ᱫᱚ ᱢᱟᱱ ᱱᱚᱛ ᱛᱮᱫᱚ ᱫᱚᱢᱮ ᱠᱚ ᱦᱤᱲᱤ ᱠᱚᱠᱚ ᱦᱤᱡᱩᱜᱼᱟ ᱛᱚ ᱫᱚᱢᱮ ᱠᱚ ᱢᱟᱰᱟᱭ ᱜᱮᱭᱟ ᱠᱚ ᱟᱨ ᱱᱚᱥᱴᱚᱭ ᱜᱮᱭᱟ ᱠᱚ ᱦᱩᱲᱩ ᱠᱚ᱾ ᱟᱨ ᱥᱚᱵᱽᱡᱤ ᱛᱟᱹᱱᱤᱡ ᱞᱮ ᱨᱚᱦᱚᱭ ᱨᱮᱦᱚᱸ ᱚᱱᱠᱟᱜᱮ ᱫᱚᱢᱮ ᱠᱚ ᱱᱚᱛᱮ ᱫᱚ ᱫᱚᱢᱮ ᱜᱮ ᱟᱨᱠᱤ ᱩᱛᱯᱟᱫᱱᱟ ᱠᱚᱨᱮᱱᱟᱜ ᱫᱚ᱾
ᱛᱟᱦᱚᱞᱮ ᱦᱟᱸᱜ ᱵᱟᱯᱮ ᱵᱚᱛᱚᱨ ᱵᱟᱲᱟᱜ ᱜᱮᱭᱟᱯᱮ ᱡᱟᱦᱟᱱᱟᱜ ᱠᱚ ᱱᱚᱜᱼᱚᱭ ᱩᱱᱠᱩ ᱡᱤᱭᱟᱹᱞᱤ ᱧᱮᱞᱛᱮ?
ᱟᱨ ᱵᱚᱫ ᱵᱚᱛᱚᱨ ᱫᱚ ᱪᱮᱫ ᱞᱮᱠᱟ ᱟᱫᱚ ᱩᱱᱫᱤᱱ ᱠᱷᱚᱱᱟᱜ ᱧᱮᱞ ᱟᱹᱜᱩ ᱦᱩᱭ ᱠᱟᱱᱟ ᱟᱫᱚ ᱵᱤᱨ ᱫᱤᱥᱚᱢ ᱦᱚᱲ ᱛᱚ ᱥᱩᱨ ᱥᱟᱢᱟᱝ ᱠᱚᱨᱮ ᱫᱚ ᱟᱫᱚ ᱪᱮᱫ ᱟᱫᱚ ᱚᱱᱠᱟ ᱫᱚ ᱩᱱᱟᱹᱜ ᱫᱚ ᱵᱚᱛ ᱛᱚᱨ ᱠᱚᱫᱚ ᱵᱟᱹᱱᱩᱜᱼᱟ ᱱᱚᱛᱮ ᱫᱚ᱾ ᱟᱯᱮᱥᱮᱫ ᱜᱮ ᱚᱠᱟ ᱞᱮᱠᱟ ᱪᱮᱫ ᱞᱮᱠᱟᱱ ᱡᱤᱵᱽᱼᱡᱤᱭᱟᱹᱞᱤ ᱠᱚᱠᱚ ᱧᱟᱢᱚᱜᱼᱟ ᱥᱮ ᱵᱟᱠᱚ ᱧᱟᱢᱚᱜᱼᱟ?
ᱟᱞᱮ ᱥᱮᱱ ᱫᱚ ᱢᱮᱱᱟᱜ ᱞᱤᱜᱤᱫ ᱦᱟᱸᱜ ᱥᱟᱺᱜᱤᱧ ᱧᱚᱜ ᱜᱮᱭᱟ ᱦᱟᱸᱜ ᱤᱭᱟᱹ ᱵᱤᱨ ᱵᱩᱨᱩ ᱠᱩᱫᱚ ᱟᱫᱚ ᱦᱟᱸᱜ ᱤᱱᱟᱹᱜ ᱫᱚ ᱦᱟᱸᱜ ᱱᱚᱛᱮ ᱫᱚ ᱦᱟᱸᱜ ᱵᱟᱝᱠᱚ ᱦᱮᱡ ᱵᱟᱲᱟᱜ ᱜᱮᱭᱟ᱾
ᱟᱪᱪᱷᱟ ᱟᱪᱪᱷᱟ ᱥᱩᱨ ᱥᱩᱯᱩᱨ ᱠᱚᱫᱚ ᱛᱦᱟᱞᱮ ᱪᱤᱞᱤ ᱦᱚᱸ ᱚᱱᱠᱟ ᱫᱚ ᱵᱟᱠᱚ ᱵᱟᱯᱮ ᱧᱟᱢ ᱵᱟᱲᱟ ᱠᱚᱜᱮᱭᱟ ᱛᱟᱭᱛᱚ?
ᱵᱟᱝ ᱜᱮ
ᱦᱮᱸ ᱚᱱᱟ ᱦᱚᱸ ᱱᱟᱯᱟᱭ ᱜᱮ ᱵᱟᱝ ᱦᱤᱡᱩᱜ ᱜᱮᱠᱚ ᱵᱷᱟᱜᱮᱭᱟ ᱦᱟᱜ᱾ ᱵᱟ ᱟᱞᱮ ᱠᱚᱜᱮ ᱠᱟᱹᱴᱤᱡ ᱫᱚᱞᱮ ᱚᱥᱩᱵᱤᱫᱟ ᱜᱮᱭᱟ᱾ ᱦᱮᱸ ᱞᱟᱹᱭ ᱵᱤᱱ ᱪᱮᱫ ᱵᱤᱱ ᱞᱟᱹᱭ ᱫᱟ?
ᱢᱮᱱᱟᱞᱤᱧ ᱦᱟᱸᱜ ᱥᱟᱱᱟᱢ ᱦᱚᱲᱜᱮ ᱦᱟᱸᱜ ᱱᱚᱝᱠᱟ ᱵᱚᱱ ᱨᱚᱯᱚᱲ ᱦᱩᱭᱩᱜ ᱠᱟᱱᱟ ᱢᱟᱱᱮ ᱠᱟᱹᱴᱤᱡ ᱟᱵᱚ ᱤᱭᱟᱹ ᱥᱮᱱ ᱨᱚᱯᱚᱲ ᱞᱮᱱᱠᱷᱟᱱ ᱵᱟᱭ ᱜᱟᱱᱚᱜ ᱜᱮᱭᱟ ᱟᱵᱚ ᱡᱟᱦᱟᱸ ᱡᱟᱦᱟᱸ ᱟᱵᱚᱣᱟᱜ ᱥᱚᱢᱟᱡᱽ ᱥᱮᱫ ᱠᱟᱹᱴᱤᱡ ᱧᱮ ᱨᱚᱯᱚᱲ ᱞᱮᱱᱠᱷᱟᱱ ᱵᱟᱭ ᱜᱟᱱᱚᱜ ᱜᱮᱭᱟ?
ᱦᱮᱸ ᱛᱚ ᱦᱮᱸ ᱞᱟᱹᱭ ᱵᱤᱱ ᱢᱟ᱾
ᱢᱮᱱᱮᱜ ᱚᱱᱛᱮ ᱵᱚᱞᱛᱮ ᱪᱮᱫ ᱞᱮᱠᱟ ᱦᱟᱜ ᱡᱟᱦᱟᱸ ᱟᱵᱚ ᱢᱮᱱᱟᱜ ᱛᱟᱵᱚᱱᱟ ᱥᱚᱨᱦᱟᱭ, ᱵᱟᱦᱟ ᱠᱚ ᱦᱟᱸᱜ ᱚᱱᱛᱮ ᱪᱮᱫ ᱠᱟ ᱢᱟᱱᱟᱣ ᱵᱟᱲᱟᱭ ᱜᱮᱭᱟ
ᱦᱮᱸ ᱢᱟᱱᱟᱣ ᱫᱚ ᱵᱮᱥ ᱜᱮᱞᱮ ᱢᱟᱱᱟᱣ ᱵᱟᱲᱟᱭ ᱜᱮᱭᱟ ᱟᱞᱮ ᱫᱚ᱾ ᱢᱟᱜ ᱢᱚᱬᱮ ᱠᱚᱫᱚ ᱢᱚᱬᱮ ᱥᱮᱨᱢᱟ ᱚᱱᱛᱚᱨ ᱚᱱᱛᱚᱨ ᱞᱮ ᱢᱟᱱᱟᱣ ᱜᱮᱭᱟᱞᱮ ᱟᱨ ᱡᱟᱦᱟᱸ ᱢᱚᱬᱮ ᱥᱚᱢ ᱢᱚᱬᱮ ᱥᱮᱨᱢᱟ ᱡᱟᱦᱟᱸ ᱚᱱᱛᱚᱨ ᱛᱟᱞᱟ ᱢᱟᱱᱮ ᱛᱟᱞᱟ ᱠᱚ ᱛᱟᱦᱮᱸᱱ ᱜᱮᱭᱟ ᱚᱱᱟ ᱠᱚᱨᱮ ᱫᱚ ᱟᱞᱮ ᱫᱚ ᱵᱟᱦᱟᱞᱮ ᱢᱟᱱᱟᱣ ᱜᱮᱭᱟᱞᱮ ᱵᱮᱥ ᱵᱷᱟᱜᱤ ᱜᱮ᱾ ᱩ ᱞᱮ ᱢᱟᱱᱟᱣ ᱵᱟᱲᱟᱭ ᱜᱮᱭᱟᱞᱮ, ᱟᱯᱮ ᱠᱚᱜᱮ ᱚᱠᱟ ᱞᱮᱠᱟᱯᱮ ᱢᱟᱱᱟᱣ ᱵᱟᱲᱟᱭ ᱜᱮᱭᱟ ᱯᱮᱥᱮ ᱵᱟᱝᱜᱮ?
ᱟᱞᱮ ᱥᱮᱱ ᱫᱚ ᱦᱟᱸᱜ ᱵᱟᱦᱟ ᱠᱚᱫᱚ ᱦᱟᱸᱜ ᱤᱱᱠᱟᱹ ᱡᱟᱦᱟᱸ ᱟᱵᱚᱣᱟᱜ ᱢᱮᱱᱟᱜᱼᱟ ᱮᱱ ᱟᱞᱮ ᱥᱮᱱ ᱫᱚ ᱢᱟᱜ ᱢᱚᱬᱮ ᱠᱚᱫᱚ ᱵᱟᱝ ᱜᱮ ᱦᱟᱜ ᱦᱩᱭᱩᱜ ᱜᱮᱭᱟ ᱱᱚᱛᱮ ᱫᱚ ᱡᱟᱦᱟᱸ ᱞᱮᱠᱟ ᱟᱵᱚᱣᱟᱜ ᱢᱟᱱᱮ ᱵᱟᱦᱟ ᱫᱚ ᱦᱩᱭ ᱫᱚ ᱦᱩᱭᱩᱜᱼᱟ ᱛᱚ ᱦᱟᱸᱜ ᱡᱟᱦᱟᱸ ᱞᱮᱠᱟ ᱫᱮᱢᱱᱤ ᱮᱢᱱᱤ ᱮᱢ ᱤᱭᱟᱹ ᱠᱚᱛᱮ ᱵᱚᱱ ᱯᱟᱨᱚᱢ ᱠᱟᱜᱼᱟ᱾ ᱡᱟᱦᱟᱸ ᱯᱩᱡᱟᱹ ᱯᱟᱥᱟ ᱢᱮᱱᱟᱜ ᱛᱟᱵᱚᱱᱟ ᱟᱵᱚᱣᱟᱜ ᱡᱟᱦᱟᱸ ᱚᱱᱟ ᱫᱚ ᱦᱟᱸᱜ ᱚᱱᱠᱟᱜ ᱜᱮ ᱦᱩᱭᱩᱜ ᱜᱮᱭᱟ ᱛᱚ ᱢᱟᱜ ᱢᱚᱲᱮ ᱠᱚᱫᱚ ᱦᱟᱸᱜ ᱱᱚᱛᱮ ᱫᱚ ᱵᱟᱭ ᱦᱩᱭᱩᱜ ᱜᱮᱭᱟ᱾
ᱦᱩᱸ
ᱟᱫᱚ ᱚᱱᱠᱟ ᱞᱮᱠᱟ ᱛᱮᱜᱮ ᱯᱟᱨᱚᱢ ᱠᱟᱜ ᱦᱩᱭᱩᱜᱼᱟ᱾
ᱟᱪᱪᱷᱟ ᱟᱪᱪᱷᱟ ᱟᱞᱮᱥᱮᱫ ᱫᱚ ᱱᱚᱜᱚᱭ ᱵᱷᱟᱜᱤ ᱜᱮᱠᱚ ᱢᱟᱱᱟᱣ ᱵᱟᱛᱟᱣ ᱟᱠᱚ᱾ ᱵᱟᱦᱟ ᱫᱚ ᱟᱞᱮ ᱫᱚ ᱯᱮ ᱢᱟᱦᱟᱞᱮ ᱢᱟᱱᱟᱣ ᱜᱮᱭᱟᱞᱮ᱾ ᱩᱢ ᱢᱟᱦᱟ, ᱥᱟᱹᱨᱫᱤ ᱢᱟᱦᱟ, ᱟᱨ ᱡᱟᱞᱮ ᱢᱟᱦᱟ ᱡᱟᱦᱟᱸ ᱠᱚ ᱞᱟᱹᱭ ᱦᱚᱪᱚᱭ ᱫᱟᱠᱚ᱾
ᱛᱟᱦᱚᱞᱮ ᱤᱭᱟᱹ ᱢᱚᱭᱮᱼᱼ ᱢᱮᱱ ᱟᱹᱞᱤᱧ ᱚᱱᱟ ᱢᱟᱜ ᱢᱚᱬᱮ ᱫᱚ ᱢᱟᱜ ᱢᱚᱬᱮ ᱫᱚ ᱦᱟᱸᱜ ᱛᱤᱱᱟᱹᱜ ᱵᱚᱪᱷᱚᱨ ᱚᱱᱛᱚᱨ ᱚᱱᱛᱚᱨ ᱦᱩᱭᱩᱜ ᱜᱮᱭᱟ ᱟᱱᱛᱮ ᱫᱚ?
ᱟᱞᱮ ᱥᱮᱫ ᱫᱚ ᱢᱚᱬᱮ ᱵᱚᱪᱷᱚᱨ ᱚᱱᱛᱚᱨ ᱚᱱᱛᱚᱨ ᱦᱩᱭᱩᱜ ᱠᱟᱱᱟ ᱢᱟᱱᱮ ᱟᱞᱮ ᱟᱛᱳ ᱨᱮᱫᱚ ᱢᱚᱬᱮᱸ ᱵᱚᱪᱷᱚᱨ ᱚᱱᱛᱚᱨ ᱚᱱᱛᱚᱨ ᱦᱩᱭᱩᱜ ᱜᱮᱭᱟ। ᱠᱤᱱᱛᱩ ᱚᱠᱟ ᱠᱚᱨᱮ ᱢᱮᱱᱟᱜ ᱜᱮᱭᱟ ᱟᱞᱮ ᱥᱩᱨ ᱯᱟᱥᱮ ᱠᱚᱨᱮ ᱦᱚᱸ ᱯᱮ ᱵᱚᱪᱷᱚᱨ ᱚᱱᱛᱚᱨ ᱚᱱᱛᱚᱨ ᱦᱚᱸᱠᱚ ᱠᱚᱨᱟᱣ ᱜᱮᱭᱟ ᱠᱚ ᱾ ᱚᱱᱠᱟ ᱜᱮ, ᱛᱚ ᱡᱚᱠᱷᱚᱱ ᱦᱩᱭᱩᱜ ᱟ ᱢᱚᱬᱮ ᱵᱚᱪᱷᱚᱨ ᱚᱱᱛᱚᱨ ᱚᱱᱛᱚᱨ ᱨᱮᱫᱚ ᱵᱮᱥ ᱵᱷᱟᱜᱤ ᱜᱮ ᱦᱳᱭᱳᱼᱟ ᱯᱮᱲᱟ ᱟᱲᱟᱹ ᱠᱚᱠᱚᱞᱮ ᱱᱮᱣᱛᱟ ᱵᱟᱲᱟ ᱠᱚᱜᱮᱭᱟᱞᱮ ᱾ ᱟᱨ ᱚᱱᱠᱟᱜᱮ ᱵᱟᱦᱟ ᱪᱮᱫ ᱞᱮᱠᱟ ᱯᱮ ᱫᱤᱱ ᱦᱩᱭᱩᱜᱼᱟ ᱟᱞᱮ ᱱᱚᱛᱮ ᱦᱚᱸ ᱱᱚᱣᱟ ᱦᱚᱸ ᱯᱮ ᱫᱤᱱ ᱜᱮ ᱦᱩᱭᱩᱜᱼᱟ ᱢᱟᱜ ᱢᱚᱲᱮ ᱦᱚᱸ ᱾
ᱟᱪᱷᱟ ᱢᱟᱜᱢᱚᱬᱮ ᱫᱚ ᱦᱟᱸᱜ ᱢᱮᱱᱮᱜ ᱞᱤᱧ ᱢᱟᱜ ᱢᱚᱬᱮ ᱫᱚ ᱦᱟᱸᱜ ᱪᱮᱫ ᱞᱮᱠᱟ ᱚᱱᱟ ᱫᱚ ᱪᱮᱫ ᱞᱮᱠᱟ ᱯᱩᱡᱟᱹ ᱯᱩᱥᱟ ᱛᱮᱫ ᱠᱟᱹᱴᱤᱡ ᱠᱤᱪᱷᱩᱵᱤᱱ ᱵᱟᱲᱟᱭ ᱜᱮᱭᱟ ᱥᱮ ᱵᱟᱵᱮᱱ ᱵᱟᱲᱟᱭ ᱜᱮᱭᱟ?
ᱟᱫᱚ ᱚᱱᱟ ᱠᱚ ᱵᱤᱥᱚᱭ ᱛᱮᱫᱚ ᱩᱱᱟᱹᱜ ᱵᱟᱲᱟᱭ ᱠᱚᱨᱟ ᱵᱟᱹᱱᱩᱜᱼᱟ ᱡᱮᱦᱮᱛᱩ ᱚᱱᱟ ᱯᱟᱲᱦᱟᱜ ᱠᱚ ᱫᱤᱠ ᱛᱷᱮ ᱟᱞᱮ ᱫᱚ ᱱᱚᱜᱼᱚᱭ ᱱᱚᱝᱠᱟ ᱵᱟᱭᱨᱮ ᱠᱚᱨᱮ ᱜᱮᱞᱮ ᱛᱟᱦᱮᱸ ᱵᱟᱲᱟᱜ ᱜᱮᱭᱟᱞᱮ ᱛᱚ ᱚᱱᱟ ᱵᱤᱥᱚᱭ ᱛᱮ ᱛᱮᱫ ᱫᱚ ᱵᱟᱲᱟᱭ ᱵᱟᱹᱱᱩᱜ ᱨᱮᱦᱚᱸ ᱡᱟᱭ ᱛᱩᱠ ᱠᱚᱢ ᱵᱮᱥᱤ ᱫᱚ ᱵᱟᱲᱟᱭ ᱠᱚᱨᱟ ᱢᱮᱱᱟᱜᱼᱟ ᱡᱮ ᱱᱚᱜᱼᱚᱭ ᱱᱚᱝᱠᱟ ᱯᱮ ᱢᱟᱦᱟ ᱠᱚ ᱢᱟᱱᱟᱣ ᱜᱮᱭᱟ ᱠᱚ ᱟᱨ
ᱡᱟᱦᱟᱸ ᱟᱵᱚᱣᱟᱜ ᱢᱮᱱᱟᱜ ᱛᱟᱵᱚᱱᱟ ᱦᱟᱸᱜ ᱵᱟᱦᱟ ᱨᱮ ᱫᱚ ᱦᱟᱸᱜ ᱠᱟᱹᱴᱤᱡ ᱢᱟᱱᱮ ᱢᱟᱜ ᱢᱚᱬᱮ ᱫᱚ ᱦᱟᱸᱜ ᱵᱟᱹᱞᱤᱧ ᱵᱟᱲᱟᱭᱟ ᱴᱷᱤᱠ ᱠᱤᱱᱛᱩ ᱡᱟᱦᱟᱸ ᱟᱵᱚ ᱵᱟᱦᱟ ᱢᱮᱱᱟᱜ ᱛᱟᱵᱚᱱᱟ ᱚᱱᱟ ᱫᱚ ᱦᱟᱸᱜ ᱠᱟᱹᱴᱤᱡ ᱫᱟᱲᱮ ᱵᱚᱱ ᱮᱢᱟ ᱠᱚ ᱛᱟᱦᱮᱱᱟ
ᱦᱩᱸ᱾
ᱟᱨ ᱚᱱᱟ ᱢᱟᱜ ᱢᱚᱬᱮ ᱨᱮᱫᱚ ᱦᱟᱸᱜ ᱠᱟᱴᱤᱡ ᱟᱯᱮ ᱥᱮᱱ ᱜᱮ ᱦᱟᱸᱜ ᱦᱩᱭ ᱵᱟᱲᱟᱜ ᱜᱮᱭᱟ ᱟᱫᱚ ᱚᱱᱟ ᱜᱮᱞᱤᱧ ᱠᱟᱹᱭ ᱠᱩᱞᱤ ᱡᱚᱝ ᱠᱟᱱᱟᱞᱤᱧ ᱪᱮᱫ ᱞᱮᱠᱟ ᱦᱟᱸᱜ ᱟᱯᱮ ᱢᱟᱜᱽ ᱢᱚᱬᱮ ᱫᱚ ᱪᱮᱫ ᱞᱮᱠᱟᱯᱮ ᱢᱟᱱᱟᱣ ᱜᱮᱭᱟ?
ᱢᱟᱜ ᱢᱟᱜ ᱢᱚᱬᱮ ᱦᱚᱸ ᱚᱱᱠᱟᱜᱮ ᱵᱟᱦᱟ ᱞᱮᱠᱟᱜᱮ ᱟᱫᱚ ᱠᱟᱹᱴᱤᱡ ᱚᱱᱟ ᱠᱷᱚᱱ ᱫᱚ ᱠᱟᱹᱴᱤᱡ ᱡᱟᱹᱥᱛᱤ ᱨᱮ ᱡᱟᱹᱥᱛᱤ ᱜᱮᱠᱚ ᱱᱚᱣᱟ ᱨᱮᱫᱚ ᱡᱤᱱᱤᱥ ᱯᱚᱛᱨᱚ ᱞᱟᱜᱟᱜᱼᱟ ᱟᱨ ᱱᱤᱭᱚᱢ ᱠᱚᱨᱮ ᱦᱚᱸ ᱱᱚᱣᱟ ᱨᱮᱱᱟᱜ ᱫᱚ ᱠᱟᱹᱴᱤᱡ ᱵᱷᱟᱹᱜᱤ ᱧᱚᱜ ᱜᱮᱭᱟ ᱟᱫᱚ ᱠᱤᱪᱷᱩᱴᱟ ᱡᱷᱚᱛᱚ ᱠᱤᱪᱷᱩ ᱜᱮ ᱵᱚᱸᱜᱟ ᱵᱩᱨᱩ ᱨᱮᱱᱟᱜ ᱤᱭᱟᱹ ᱠᱚᱫᱚ ᱡᱷᱚᱛᱚ ᱜᱮ ᱮᱠᱤ ᱨᱚᱠᱚᱢ ᱜᱮ ᱾ ᱚᱱᱠᱟ ᱜᱮ ᱯᱳᱭᱞᱳ ᱫᱤᱱ ᱫᱚᱠᱚ ᱨᱩᱢ ᱰᱟᱠᱟᱜ ᱟᱠᱚ ᱫᱚᱥᱟᱨ ᱫᱤᱱ ᱦᱤᱞᱳᱜ ᱫᱚ ᱚᱱᱮ ᱱᱚᱝᱠᱟ ᱯᱚᱱᱰ ᱤᱭᱟᱹ ᱟᱨᱟᱜ ᱯᱟᱹᱲ ᱜᱮᱸᱫᱟᱜ ᱟᱨ ᱫᱷᱩᱛᱤ ᱠᱚ ᱯᱩᱰ ᱜᱮ ᱫᱷᱩᱛᱤ ᱠᱚ ᱤᱭᱟᱹ ᱠᱚ ᱤᱫᱤ ᱱᱟᱭᱠᱮ ᱠᱚ ᱤᱫᱤᱭᱮᱭᱟᱠᱚ ᱵᱚᱸᱜᱟ ᱵᱩᱨᱩ ᱦᱩᱭᱩᱜ ᱜᱮᱭᱟ ᱾
ᱟᱪᱷᱟ ᱟᱪᱷᱟ ᱾
ᱟᱨ ᱛᱟᱨ ᱯᱚᱨᱮ ᱱᱚᱜᱼᱚᱭ ᱱᱚᱝᱠᱟ ᱜᱮ ᱢᱟᱱᱮ ᱟᱨᱚ ᱢᱟᱱᱮ ᱵᱚᱸᱜᱟᱼᱵᱩᱨᱩ ᱦᱩᱭ ᱞᱮᱠᱷᱟᱱ ᱚᱲᱟᱜ ᱫᱩᱣᱟᱹᱨ ᱠᱚᱠᱚ ᱪᱟᱞᱟᱜ ᱟᱠᱚ ᱛᱟᱨᱯᱚᱨᱮ ᱥᱮᱸᱜᱮᱞ ᱠᱚ ᱡᱩᱞᱟᱠᱚ ᱛᱟᱨᱯᱚᱨᱮᱱᱟᱜ ᱛᱟᱯᱚᱨᱮ ᱤᱥᱤᱱ ᱵᱟᱥᱟᱝ ᱦᱩᱭᱩᱜᱼᱟ ᱛᱟᱯᱚᱨᱮ ᱡᱚᱢ ᱧᱩ ᱠᱟᱛᱮ ᱛᱮ ᱟᱨᱚᱜ ᱠᱷᱟᱱᱚᱜ ᱛᱟᱨᱟᱥᱤᱧ ᱠᱚ ᱦᱤᱡᱩᱜ ᱟᱠᱚ ᱟᱫᱚ ᱡᱟᱦᱟᱱᱟᱜ ᱵᱚᱸᱜᱟ ᱵᱳᱩᱨᱩᱳ ᱥᱚᱢᱚᱭ ᱡᱟᱦᱟᱸ ᱨᱮᱠᱤ ᱤᱭᱟᱹ ᱦᱩᱭᱩᱜ ᱜᱮᱭᱟ ᱢᱮᱨᱚᱢ ᱠᱚᱠᱚ ᱢᱟᱜ ᱠᱚᱜᱮᱭᱟ ᱥᱤᱢ ᱠᱚᱠᱚ ᱢᱟᱜ ᱠᱚᱜᱮᱭᱟ ᱾ ᱚᱱᱟ ᱨᱮᱱᱟᱜ ᱥᱚᱲᱮ ᱠᱚ ᱥᱚᱲᱮ ᱜᱮᱭᱟ ᱟᱫᱚ ᱛᱟᱨᱟᱥᱤᱧ ᱵᱮᱲᱟ ᱡᱷᱚᱛᱚ ᱨᱚᱠᱚᱢ ᱦᱚᱲ ᱢᱟᱱᱮ ᱥᱟᱹᱫ ᱵᱟᱹᱫᱛᱜ ᱠᱚ ᱪᱟᱞᱟᱜ ᱟᱠᱚ ᱟᱨ ᱥᱳᱚᱲᱮ ᱠᱚᱠᱚ ᱡᱚᱢᱟᱚ ᱛᱟᱨᱯᱚᱨᱮ ᱟᱨᱚ ᱮᱱᱮᱡ ᱥᱮᱨᱮᱧ ᱦᱩᱭ ᱠᱟ ᱠᱟᱛᱮᱫ ᱟᱜᱩᱭᱟᱠᱚ ᱱᱟᱭᱠᱮ ᱟᱨ ᱫᱩᱣᱟᱹᱨ ᱫᱩᱣᱟᱹᱨ ᱱᱚᱝᱠᱟ ᱡᱟᱸ ᱡᱟᱸᱜᱟ ᱠᱚ ᱟᱹᱨᱩᱵ ᱠᱚᱣᱟ ᱠᱚ ᱟᱨ ᱡᱟᱦᱟᱸᱭ ᱞᱟᱸᱫᱟ ᱡᱚᱝ ᱦᱚᱲ ᱫᱚ ᱱᱚᱝᱠᱟ ᱫᱟᱜ ᱠᱚ ᱠᱚ ᱫᱩᱞ ᱡᱚᱱᱚᱜ ᱟᱠᱚ ᱟᱨ ᱫᱚᱥᱟᱨ ᱫᱤᱱ ᱦᱚᱸ ᱚᱱᱠᱟ ᱜᱮ
ᱚᱱᱟ ᱢᱟᱛᱚ ᱥᱟᱱᱟᱢ ᱱᱚᱛᱮ ᱦᱚᱸ ᱢᱮᱱᱟᱜ ᱜᱮᱭᱟ ᱚᱱᱠᱟ ᱫᱚ ᱦᱟᱸᱜ ᱛᱚ ᱟᱫᱚ ᱚᱱᱟ ᱦᱚᱸ ᱦᱟᱸᱜ ᱜᱮ ᱟᱫᱚ ᱚᱱᱛᱮ ᱟᱯᱮᱥᱱ ᱫᱚ ᱢᱟᱜ ᱢᱚᱬᱮ ᱜᱮ ᱦᱩᱭᱩᱜ ᱜᱮᱭᱟ ᱥᱮ ᱠᱟᱹᱴᱤᱡ ᱦ ᱡᱟᱹᱱᱤᱡ ᱵᱷᱮᱜᱟᱨᱚᱜ ᱜᱮᱭᱟ?
ᱟᱪᱷᱟ ᱟᱪᱷᱟ ᱦᱮᱸ ᱛᱚ ᱾ ᱟᱫᱚ ᱟᱞᱮ ᱥᱮᱫ ᱫᱚ ᱦᱩᱭᱩᱜ ᱫᱚ ᱦᱩᱭᱩᱜ ᱜᱮᱭᱟ ᱢᱟᱜ ᱢᱚᱬᱮ ᱠᱚᱫᱚ ᱯᱨᱟᱭ ᱜᱮᱞᱮ ᱧᱮᱧᱟᱢ ᱜᱮᱭᱟᱞᱮ ᱠᱟᱨᱚᱱ ᱚᱠᱚᱭᱟᱜ ᱫᱚ ᱱᱤᱭᱟᱹ ᱥᱩᱢᱟᱹᱭ ᱡᱮᱢᱚᱱ ᱟᱞᱮᱭᱟᱜ ᱱᱤᱭᱟᱹ ᱥᱮᱨᱢᱟ ᱢᱚᱬᱮ ᱥᱮᱨᱢᱟ ᱯᱩᱨᱱ ᱠᱟᱱ ᱟᱞᱮ ᱫᱚ ᱱᱤᱭᱟᱹ ᱥᱮᱨᱮᱢᱟ ᱞᱮ ᱢᱟᱜ ᱢᱚᱬᱮᱱᱟ ᱚᱠᱚᱭᱟᱜ ᱫᱚ ᱯᱚᱨᱮᱨ ᱨᱮ ᱥᱮᱨᱢᱟᱨᱮ ᱤᱭᱟᱹᱭᱮᱱᱟ ᱢᱟᱜ ᱢᱚᱬᱮ ᱢᱚᱬᱮ ᱥᱮᱨᱢᱟ ᱯᱩᱨᱟᱹᱱᱟ ᱯᱮ ᱥᱮᱨᱢᱟ ᱯᱩᱨᱟᱹᱱᱟ ᱱᱚᱝᱠᱟ ᱦᱚᱸ ᱧᱮᱞᱚᱜ ᱜᱮᱭᱟ᱾ ᱟᱨ ᱚᱱᱟ ᱠᱚ ᱟᱹᱛᱳ ᱠᱚᱨᱮᱱᱟᱜ ᱵᱟᱝ ᱧᱮᱧᱟᱢᱚᱜ ᱨᱮ ᱦᱚᱸ ᱵᱟᱡᱟᱨ ᱠᱚᱨᱮᱱᱟᱜ ᱫᱚ ᱧᱮᱧᱟᱢᱚᱜ ᱜᱮᱭᱟ ᱱᱮ ᱛᱟᱨ ᱫᱚ ᱵᱟᱡᱟᱨ ᱠᱚᱨᱮ ᱫᱚ ᱜᱚᱴᱟ ᱜᱮ ᱫᱤᱥᱚᱢ ᱢᱟᱜ ᱢᱚᱬᱮ ᱠᱚ ᱦᱳᱭᱳᱜ ᱠᱟᱱᱟ ᱛᱚ
ᱦᱩᱸ ᱛᱚ ᱚᱱᱟ ᱠᱚᱦᱚᱸ ᱞᱮ ᱧᱮᱧᱟᱢ ᱵᱟᱲᱟᱭ, ᱜᱮᱭᱟ ᱞᱮ ᱟᱞᱮ ᱥᱮᱫ ᱫᱚ ᱫᱤᱥᱚᱢ ᱢᱚᱬᱮ ᱢᱟᱜ ᱢᱚᱬᱮ ᱫᱚ ᱢᱮᱱᱟᱜ ᱜᱮᱭᱟ ᱟᱞᱮ ᱥᱮᱫ ᱠᱚᱨᱮ ᱫᱚ ᱾ ᱛᱚ ᱧᱮᱞ ᱵᱟᱲᱟ ᱦᱳᱭᱳᱜ ᱜᱮᱭᱟ ᱵᱮᱥ ᱵᱷᱟᱜᱮ ᱜᱮ,
ᱛᱟᱦᱞᱮ ᱦᱟᱸᱜ ᱞᱟᱹᱴᱩ ᱯᱚᱨᱚᱵᱽ ᱵᱚᱞ ᱛᱮ ᱡᱟᱦᱟᱸ ᱟᱵᱚᱣᱟᱜ ᱥᱟᱱᱛᱟᱲ ᱨᱮᱱᱟᱜ ᱢᱮᱱᱟᱜ ᱛᱟᱵᱚᱱᱟ ᱚᱱᱟ ᱫᱚ ᱦᱟᱸᱜ ᱞᱟᱹᱴᱩ ᱯᱚᱨᱚᱵᱽ ᱫᱚ ᱚᱠᱟᱴᱟᱜ ᱢᱟᱲᱟᱝ ᱚᱱᱟ ᱵᱟᱦᱟ ᱜᱮ ᱢᱟᱱᱟᱣ ᱛᱟᱦᱮᱱᱟ ᱞᱟᱹᱴᱩ ᱯᱚᱨᱚᱵᱽ ᱫᱚ
ᱵᱟ ᱵᱟ ᱟᱞᱮ ᱫᱚ ᱥᱚᱵᱽ ᱛᱷᱮᱠᱮ ᱵᱤᱥᱤ ᱫᱚᱞᱮ ᱢᱟᱱᱟᱣᱟ ᱟᱞᱮ ᱟᱞᱮ ᱢᱟ ᱟᱛᱳ ᱨᱮᱫᱚ ᱢᱟᱱᱮ ᱩᱱᱟᱹᱜ ᱫᱚ ᱵᱤᱥᱤ ᱵᱟᱝ ᱦᱳᱭᱳᱜ ᱜᱮᱭᱟ ᱪᱮᱫᱟᱜ ᱥᱮ ᱢᱟᱱᱮ ᱟᱞᱮ ᱫᱚ ᱫᱤᱠᱳ ᱯᱟᱲᱟ ᱦᱚᱲ ᱛᱚ, ᱟᱨ ᱢᱟᱱᱮ ᱟᱞᱮ ᱫᱚ ᱥᱟᱱᱛᱟᱲ ᱚᱲᱟᱜ ᱠᱚ ᱫᱚ ᱠᱟᱹᱴᱤᱡ ᱠᱚᱢ ᱧᱚᱜ ᱜᱮ ᱢᱮᱱᱟᱜ ᱞᱮᱭᱟ ᱛᱚ, ᱟᱞᱮ ᱟᱛᱳ ᱨᱮ ᱫᱚ ᱩᱱᱟᱹᱴᱟᱜ ᱫᱚ ᱵᱟᱝ ᱦᱳᱭᱳᱜ ᱜᱮᱭᱟ ᱾ ᱟᱨ ᱟᱵᱚ ᱥᱟᱱᱛᱟᱲᱟᱜ ᱫᱚ ᱤᱧ ᱢᱚᱛ ᱛᱮ ᱫᱚ ᱢᱟᱱᱮ ᱟᱞᱮ ᱥᱮᱫ ᱫᱚ ᱠᱚ ᱢᱟᱱᱟᱣᱟ ᱟᱨᱠᱤ ᱞᱟᱹᱭᱟ ᱠᱚ, ᱦᱩᱛᱤ ᱞᱮᱠᱟᱱ ᱯᱚᱨᱚᱵᱽ ᱫᱚ ᱟᱵᱚᱣᱟᱜ ᱫᱚ ᱥᱚᱨᱦᱟᱭ ᱜᱮ ᱠᱚ ᱢᱟᱱᱟᱣᱟ ᱾ ᱛᱚ ᱥᱚᱨᱦᱟᱭ ᱜᱮ ᱟᱞᱮ ᱫᱚ ᱠᱟᱹᱴᱤᱡ ᱵᱮᱥᱤ ᱧᱚᱜ ᱵᱷᱟᱜᱮ ᱠᱟᱛᱮ ᱞᱮ ᱢᱟᱱᱟᱣ ᱵᱟᱲᱟᱭ ᱜᱮᱭᱟ ᱞᱮ ᱾
ᱟᱞᱮ ᱥᱮᱱ ᱦᱚᱸ ᱥᱚᱨᱚᱦᱟᱭ ᱠᱚ ᱦᱚᱸ ᱡᱟᱦᱟᱸ ᱟᱵᱚ ᱯᱟᱹᱦᱤᱞ ᱦᱟᱲᱟᱢ ᱠᱚ ᱥᱮ ᱫᱮ ᱫᱟᱹᱩ ᱛᱟᱠᱚ ᱦᱟᱸᱜ ᱠᱚ ᱢᱟᱱᱟᱣ ᱫᱟᱫᱩ ᱛᱟᱠ ᱦᱟᱸᱠ ᱢᱟᱱᱟᱣ ᱟᱠᱟᱫ ᱡᱮ ᱞᱟᱹᱭᱟᱠᱚ ᱦᱟᱹᱛᱤ ᱞᱮᱠᱟᱱ ᱥᱚᱨᱦᱟᱭ ᱢᱚᱬᱮ ᱥᱤᱧ ᱢᱚᱬᱮ ᱧᱤᱫᱟᱹ ᱠᱚ ᱦᱟᱸᱜ, ᱠᱚ ᱮᱱᱮᱡ ᱥᱮᱨᱮᱧ ᱜᱮᱭᱟ, ᱚᱱᱟ ᱚᱱᱠᱟ ᱞᱮᱠᱟ ᱛᱮ ᱟᱞᱮ ᱦᱚᱸ ᱥᱚᱨᱦᱟᱭ ᱜᱮ ᱦᱟᱸᱜ ᱵᱷᱟᱹᱜᱮ ᱧᱚᱜ ᱞᱮ ᱢᱟᱱᱟᱟᱣ ᱜᱮᱭᱟ ᱾
ᱟᱪᱷᱟ ᱟᱪᱷᱟ,
ᱫᱚ ᱥᱚᱨᱦᱟᱭ ᱜᱮ ᱦᱟᱸᱜ ᱞᱟᱹᱴᱩ ᱯᱚᱨᱚᱵᱽ ᱫᱚ ᱵᱳᱞᱛᱮ ᱵᱳᱞᱛᱮ ᱥᱚᱨᱦᱟᱭ ᱜᱮ ᱦᱟᱸᱜ ᱢᱟᱱᱟᱣ ᱵᱟᱲᱟᱭ ᱦᱯᱭᱳᱜᱼᱟ ᱾ ᱛᱟᱨ ᱚᱱᱟ ᱞᱟᱥᱟᱲᱦᱮᱫ ᱛᱮ ᱥᱚᱨᱦᱟᱭ ᱞᱟᱥᱟᱲᱦᱮᱫ ᱛᱮ ᱦᱟᱸᱜ ᱯᱟᱛᱟ ᱠᱚ ᱦᱟᱸᱜ ᱞᱮ ᱫᱚ ᱦᱚᱸ ᱵᱟᱲᱟᱭ ᱜᱮᱭᱟ ᱾
ᱟᱪᱷᱟ ᱟᱪᱷᱟ,
ᱟᱫᱚ ᱚᱱᱟ ᱜᱮ ᱟᱞᱮ ᱯᱚᱨᱚᱵᱽ ᱫᱚ ᱥᱚᱨᱦᱟᱭ ᱜᱮ ᱦᱟᱸᱜ ᱵᱳᱞᱛᱮ ᱜᱮᱞᱮ ᱵᱷᱟᱹᱜᱤᱞᱮ ᱢᱟᱱᱟᱣ ᱛᱟᱦᱮᱱᱟ ᱟᱨ ᱮᱴᱟᱜᱟᱜ ᱫᱚ ᱡᱟᱦᱟᱸ ᱞᱮᱠᱟ ᱠᱟᱱᱟ ᱚᱱᱟᱜᱮ ᱚᱱᱠᱟ ᱨᱚᱝ ᱜᱮ ᱯᱟᱨᱚᱢ ᱠᱟᱜ ᱦᱩᱭᱩᱜᱼᱟ ᱾
ᱟᱪᱷᱟ ᱦᱮᱸ ᱛᱚ ᱛᱟᱦᱚᱞᱮ ᱟᱯᱮ ᱥᱮᱫ ᱫᱚ ᱢᱟᱱᱮ ᱠᱷᱩᱱᱴᱟᱹ ᱠᱚ ᱫᱚ ᱦᱩᱭ ᱵᱟᱲᱟᱜ ᱜᱮᱭᱟ?
ᱦᱮᱸ ᱠᱷᱩᱱᱴᱟᱹᱣ ᱠᱚᱫᱚ ᱫᱚ ᱦᱟᱸᱜ ᱟᱹᱰᱤ ᱡᱟᱹᱥᱛᱤ ᱜᱮ ᱦᱩᱭᱩᱜ ᱛᱟᱱᱟ ᱟᱞᱮ ᱥᱚᱨᱚᱦᱟᱭ ᱵᱚᱞᱛᱮ ᱟᱫᱚ ᱠᱩᱞᱦᱤ ᱠᱚ ᱠᱚ ᱰᱷᱟᱞᱟᱭ ᱵᱟᱲᱟ ᱠᱟᱜᱼᱟ ᱰᱷᱟᱞᱟᱭ ᱵᱟᱲᱟ ᱠᱟᱜᱼᱟ ᱾ ᱟᱫᱚ ᱦᱟᱸᱜ ᱢᱚᱭᱫᱟᱱ ᱠᱚ ᱢᱮᱱᱟᱜ ᱟᱛᱚ ᱟᱫᱚ ᱚᱱᱟ ᱢᱚᱭᱫᱟᱱ ᱨᱮᱜᱮ ᱦᱩᱭᱩᱜ ᱛᱟᱦᱮᱱᱟ ᱾
ᱟᱪᱷᱟ ᱟᱪᱷᱟ ᱦᱮᱸᱛᱚ, ᱢᱟᱱᱮ ᱟᱨ ᱤᱭᱟᱹ ᱠᱚ ᱫᱚ ᱯᱮᱲᱟ ᱠᱚᱫᱚ ᱯᱮ ᱛᱟ ᱵᱟᱲᱟ ᱠᱚᱜᱮᱭᱟ ᱥᱮ ᱵᱟᱝ ᱜᱮ?
ᱡᱚᱛᱚ ᱜᱮ ᱱᱮᱣᱛᱟ ᱦᱳᱭᱳᱜᱼᱟ ᱡᱟᱦᱟᱸ ᱠᱚ ᱜᱟᱱᱚᱜ ᱠᱚ ᱜᱟᱱᱚᱜ ᱞᱮᱠᱟᱱ ᱠᱚ
ᱟᱪᱷᱟ ᱟᱪᱷᱟ ᱦᱮᱸ,
ᱡᱚᱛᱚ ᱜᱮ ᱱᱮᱣᱛᱟ ᱵᱟᱲᱟ ᱦᱳᱭᱳᱜᱼᱟ ᱥᱚᱨᱟᱟᱭ ᱠᱚᱨᱮ ᱫᱚ ᱦᱟᱸᱜ ᱡᱟᱦᱟᱸ ᱠᱚ ᱢᱮᱛᱟ ᱠᱚᱣᱟ ᱞᱩᱜᱽᱲᱤᱡ ᱠᱚ ᱮᱢᱟ ᱵᱟᱲᱟ ᱠᱚᱜᱮ ᱦᱳᱭᱳᱜᱼᱟ ᱚᱝᱠᱟ ᱨᱚᱠᱚᱢ ᱡᱚᱛᱚ ᱜᱮ ᱰᱟᱠᱮ ᱵᱟᱲᱟᱭ ᱜᱮ ᱟᱞᱮ ᱛᱮ ᱫᱚ ᱥᱚᱨᱦᱟᱭ ᱜᱮᱦᱟᱸᱜ ᱞᱮ, ᱡᱚᱛᱚ ᱜᱮ ᱯᱮᱲᱟ ᱯᱟᱹᱲᱦᱟᱹ ᱠᱚᱹ ᱱᱮᱣᱛᱟ ᱠᱚ ᱛᱟᱦᱮᱱᱟ ᱩᱱ ᱥᱩᱢᱟᱹᱜ ᱜᱮ ᱦᱟᱸᱜ ᱡ ᱡᱚᱛᱚ ᱠᱚᱞᱮ ᱮᱢᱟ ᱠᱚ ᱛᱟᱦᱮᱱᱟ ᱥᱮ ᱯᱚᱨᱚᱵᱽ ᱦᱚᱸ ᱵᱷᱟᱹᱜᱮ ᱧᱚᱜ ᱞᱮ ᱠᱚᱨᱟᱣ ᱛᱟᱦᱮᱱᱟ ᱥᱚᱨᱦᱟᱭ ᱨᱮ ᱜᱮ ᱦᱟᱸᱜ ᱡᱚᱛᱚ ᱞᱮ ᱰᱟᱠᱮ ᱠᱚ ᱛᱟᱦᱮᱱᱟ ᱾
ᱟᱪᱪᱷᱟ ᱟᱪᱪᱷᱟ ᱟᱪᱪᱷᱟ, ᱦᱮᱸ ᱛᱚ ᱵᱷᱟᱜᱤ ᱜᱮ ᱛᱟᱦᱞᱮ ᱚᱱᱟ ᱦᱚᱸ, ᱩᱸᱻ ᱛᱟᱦᱞᱮ ᱱᱤᱱᱟᱹᱜ ᱦᱟᱹᱵᱤᱡ ᱜᱮ ᱱᱟ ᱨᱚᱲ ᱦᱳᱭᱳᱜᱼᱟ, ᱚᱠᱛᱚ ᱠᱚᱦᱚᱸ ᱪᱟᱵᱟ ᱦᱮᱜᱱᱟ᱾
ᱦᱳᱭ᱾
ᱟᱪᱪᱷᱟ ᱱᱚᱝᱠᱟ ᱜᱮ ᱟᱨᱦᱚᱸ ᱨᱚᱯᱚᱲ ᱦᱳᱭᱳᱜᱼᱟ ᱛᱟᱦᱚᱞᱮ᱾
ᱦᱮᱸ ᱴᱷᱤᱠ ᱜᱮ ᱢᱟ ᱡᱚᱦᱟᱨ ᱜᱮ᱾
ᱦᱮᱸ ᱡᱚᱦᱟᱨ ᱜᱮ᱾